ᱚ᱾
ᱦᱮᱸ ᱡᱚᱦᱟᱨ ᱜᱮ ᱜᱚᱝᱠᱮ᱾
ᱦᱮᱸ ᱟᱸᱡᱚᱢ ᱵᱮᱥ ᱵᱟᱨᱟ ᱜᱮᱛᱚ?
ᱦᱮᱸ ᱜᱚᱢᱠᱮ ᱱᱟᱯᱟᱭ ᱜᱮᱭᱟᱵᱤᱱ?
ᱦᱮᱸ ᱦᱮᱸ ᱱᱟᱯᱟᱭ ᱜᱮᱭᱟ ᱟᱵᱮᱱ ᱵᱮᱱ ᱱᱟᱯᱟᱭ ᱜᱮᱭᱟ᱾
ᱦᱮᱸ ᱟᱹᱞᱤᱧ ᱦᱚᱸ ᱱᱟᱯᱟᱭ ᱵᱟᱲᱟ ᱜᱮ ᱛᱟᱨᱯᱚᱨᱮ ᱪᱮᱫ ᱠᱚᱵᱤᱱ ᱪᱤᱠᱟᱹᱭᱮᱫᱟ᱾
ᱪᱮᱫ ᱦᱚᱸ ᱵᱟᱝ ᱜᱚᱰᱟ ᱥᱮᱫ ᱨᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ ᱛᱚ ᱚᱲᱟᱜ ᱠᱚᱨᱮ ᱡᱷᱚᱛᱚ ᱱᱟᱯᱟᱭ ᱵᱟᱲᱟ ᱜᱮ᱾
ᱦᱮᱸ ᱱᱟᱯᱟᱭ ᱵᱟᱲᱟᱜᱮ᱾
ᱦᱚᱸ ᱟᱹᱞᱤᱧ ᱦᱚᱸᱞᱤᱧ ᱫᱩᱲᱩᱵ ᱵᱟᱲᱟ ᱟᱠᱟᱱᱟᱞᱤᱧ᱾
ᱦᱩᱸ ᱦᱮᱸ ᱫᱟᱜ ᱡᱟᱹᱲᱤ ᱠᱚ ᱪᱮᱫ ᱞᱮᱠᱟ᱾
ᱫᱟᱜ ᱡᱟᱹᱲᱤ ᱫᱚ ᱱᱚᱛᱮ ᱫᱚ ᱠᱟᱹᱴᱤᱡ ᱠᱟᱹᱴᱤᱡ ᱜᱮ ᱦᱟᱸᱜ᱾ ᱥᱤᱛᱩᱝ ᱵᱟᱲᱟ ᱞᱮᱫᱟᱭ ᱥᱟᱨᱟᱫᱤᱱ ᱛᱮᱦᱮᱧ ᱫᱚ ᱫᱟᱜ ᱡᱟᱹᱲᱤᱜ ᱮᱫ ᱜᱮᱭᱟ ᱱᱟ
ᱦᱚᱸ
ᱦᱚᱸᱭ ᱟᱫᱚ ᱪᱟᱥᱼᱵᱟᱥ ᱠᱚ ᱦᱮᱡ ᱮᱱᱟ ᱥᱮ ᱵᱟᱝᱟ ᱟᱯᱮ ᱚᱱᱛᱮ ᱫᱚ ᱨᱚᱦᱚᱭ ᱫᱚ ᱜᱚᱝᱠᱮ ᱦᱟᱸᱜ ᱮᱦᱚᱵᱚᱫ ᱠᱟᱱᱟ ᱢᱤᱫ ᱵᱟᱨ᱾
ᱮᱦᱚᱵᱚᱜ ᱠᱟᱱᱟ ᱟᱨᱠᱤ
ᱟᱪᱪᱷᱟ ᱪᱮᱫ ᱦᱩᱲᱩ ᱠᱚᱯᱮ ᱪᱟᱥ ᱮᱫᱟ ᱟᱯᱮ ᱫᱚ,
ᱟᱞᱮ ᱫᱚ ᱛᱟᱯᱚᱨ ᱞᱚ
ᱟᱪᱪᱷᱟ, ᱟᱪᱪᱷᱟ
ᱦᱮᱸ ᱟᱞᱮ ᱱᱚᱛᱮ ᱫᱚ ᱥᱚᱝᱠᱚᱨ ᱦᱩᱲᱩ ᱠᱚ ᱛᱟᱨᱯᱚᱨᱮ ᱵᱟᱫᱥᱟᱦ ᱵᱷᱳᱜᱽ ᱠᱚᱞᱮ ᱪᱟᱥ ᱮᱫᱟ᱾ ᱟᱨ ᱚᱱᱟ ᱥᱟᱶᱛᱮ ᱱᱚᱛᱮ ᱫᱚ ᱱᱟᱢᱟᱞ ᱫᱤᱥᱚᱢ ᱛᱚ ᱟᱞᱮ ᱫᱚ ᱵᱟᱫᱟᱢ ᱠᱚ ᱠᱚᱞᱮ ᱦᱚᱸᱞᱮ ᱪᱟᱥ ᱵᱟᱲᱟᱭ ᱜᱮᱭᱟ
ᱞᱟᱹᱭ ᱵᱤᱱ
ᱞᱟᱹᱭᱮᱜ-ᱟ ᱞᱤᱧ ᱟᱞᱮ ᱥᱮᱫ ᱫᱚ ᱚᱱᱟ ᱥᱚᱝᱠᱚᱨ ᱦᱩᱲᱩ ᱫᱚ ᱵᱟᱹᱞᱤᱧ ᱟᱸᱡᱚᱢ ᱵᱟᱲᱟᱣ ᱠᱟᱫᱟ ᱟᱨᱠᱤ ᱢᱤᱛᱟᱞᱤ ᱦᱮᱱᱟᱜ-ᱟ ᱟᱨ ᱪᱮᱫ ᱠᱚ ᱧᱩᱛᱩᱢ ᱠᱚᱣᱟ ᱡᱮ
ᱦᱮᱸ ᱚᱱᱟ ᱠᱚ ᱦᱩᱲᱩ ᱠᱚᱜᱮ ᱚᱱᱟ ᱡᱷᱟᱹᱞ ᱦᱩᱲᱩ ᱜᱮ ᱟᱨ ᱪᱮᱫ,
ᱚᱱᱟ ᱠᱚᱫᱚ ᱡᱷᱟᱹᱞ ᱦᱩᱲᱩ ᱠᱟᱱᱟ ᱞᱟᱹᱭᱟ ᱠᱚ,
ᱚᱻ ᱚᱱᱟ ᱫᱚ ᱛᱤᱱ ᱫᱤᱱᱟᱜ ᱦᱳᱲᱳ ᱠᱟᱱᱟ?
ᱦᱳᱭ ᱤᱱᱠᱟᱹ ᱥᱮᱭ ᱱᱳᱵᱵᱳᱭ ᱫᱤᱱ ᱜᱮ ᱡᱮᱛᱚ᱾
ᱚᱻ ᱦᱮᱸ ᱛᱚᱻ
ᱟᱫᱚ ᱜᱚᱝᱠᱮ ᱟᱯᱮ ᱚᱱᱛᱮ ᱫᱚ ᱵᱟᱦᱟ ᱥᱚᱦᱨᱟᱭ ᱠᱚ ᱚᱠᱟ ᱞᱮᱠᱟ ᱢᱟᱜ ᱢᱚᱬᱮ ᱠᱚᱯᱮ ᱢᱟᱱᱟᱣ ᱜᱮᱭᱟ ᱥᱮ ᱵᱟᱝ?
ᱦᱮᱸ ᱜᱚᱝᱠᱮ ᱟᱹᱰᱤ ᱡᱟᱹᱥᱛᱤ ᱜᱮ ᱦᱳᱭᱳᱜ-ᱟ ᱟᱞᱮ ᱥᱮᱫ ᱫᱚ ᱢᱟᱜ ᱢᱚᱬᱮ ᱡᱷᱚᱛᱚ ᱢᱟᱱᱮ ᱥᱟᱱᱛᱟᱲᱟᱜ ᱡᱟᱛ ᱛᱤᱱᱟᱹᱜ ᱟᱵᱚᱣᱟᱜ ᱵᱚᱸᱜᱟ ᱵᱩᱨᱩ ᱯᱚᱨᱚᱵ ᱠᱚ ᱢᱮᱱᱟᱜ ᱛᱟᱵᱚᱱᱟ ᱥᱮ ᱥᱟᱱᱟᱢ ᱠᱚᱜᱮ ᱦᱳᱨᱮ ᱦᱳᱭᱳᱜ ᱛᱟᱞᱮᱭᱟ᱾
ᱟᱪᱪᱷᱟ, ᱟᱪᱪᱷᱟ ᱟᱞᱮ ᱚᱛᱮ ᱦᱚᱸ ᱟᱹᱰᱤ ᱠᱚᱢ ᱜᱮ ᱫᱟᱨᱟ ᱧᱚᱜ ᱜᱮᱭᱟᱞᱤ ᱨᱮᱦᱚᱸ ᱟᱹᱰᱤ ᱱᱟᱯᱟᱭ ᱛᱮᱜᱮᱞᱮ ᱢᱟᱱᱟᱣ ᱵᱟᱛᱟᱣᱟ ᱚᱱᱟ ᱠᱚᱫᱚ ᱡᱮᱦᱮᱛᱩ ᱥᱟᱶᱛᱟ ᱨᱮᱱᱟᱜ ᱠᱟᱱ ᱛᱟᱵᱚᱣᱟ ᱛᱚ᱾